ᱦᱮᱞᱳ,
ᱦᱮᱞᱳ,
ᱦᱮᱸ ᱡᱚᱦᱟᱨ ᱜᱮ ᱜᱚᱢᱠᱮ, ᱦᱮᱸ ᱟᱸᱡᱚᱢᱚᱜ ᱠᱟᱱ ᱜᱮᱭᱟ᱾
ᱚ ᱟᱪᱪᱷᱟ ᱦᱚᱭ ᱴᱷᱤᱠ᱾
ᱮᱠᱷᱚᱱ ᱫᱚ ᱪᱮᱫ ᱵᱤᱱ ᱪᱮᱠᱟᱭ ᱮᱫ ᱠᱟᱱᱟ?
ᱪᱮᱫ ᱜᱮ ᱵᱟᱝᱟ ᱠᱷᱮᱛ ᱥᱮᱫ ᱜᱮ ᱦᱮᱡ ᱦᱳᱭ ᱠᱟᱱᱟ᱾
ᱟᱪᱪᱷᱟ ᱛᱚ ᱪᱟᱥ ᱠᱟᱹᱢᱤ ᱠᱚᱫᱚ ᱟᱯᱮ ᱥᱮᱫ ᱫᱚ ᱛᱤᱱᱟᱹᱜ ᱥᱟᱺᱜᱤᱧ?
ᱪᱟᱥ ᱠᱟᱹᱢᱤ ᱵᱟᱹᱭᱦᱟᱹᱲ ᱫᱚ ᱯᱩᱨᱟᱹᱣ ᱠᱟᱱᱟ, ᱟᱨ ᱢᱮᱱᱟᱜ-ᱟ ᱢᱤᱫ- ᱵᱟᱨᱭᱟ ᱠᱷᱮᱛ ᱢᱮᱱᱟᱜ-ᱟ ᱵᱟᱹᱭᱦᱟᱹᱲ ᱨᱮᱱᱟᱜ᱾
ᱟᱪᱪᱷᱟ,
ᱟᱨ ᱫᱟᱜ ᱜᱮ ᱵᱟᱭ ᱫᱟᱜ ᱮᱫᱟ ᱚᱱᱟ ᱠᱷᱟᱛᱤᱨ ᱛᱮ ᱪᱟᱥ ᱠᱚᱦᱚᱸ ᱵᱚᱱᱫᱚ ᱦᱟᱛᱟᱲ ᱟᱠᱟᱱᱟ, ᱩᱱᱟᱹᱜ ᱡᱳᱨ ᱫᱚ ᱵᱟᱝ ᱦᱩᱭᱩᱜ ᱠᱟᱱᱟ ᱱᱤᱛᱳᱜ ᱫᱚ ᱟᱨ᱾
ᱦᱮᱸ ᱮᱠᱷᱚᱱ ᱧᱮᱞ ᱞᱮᱠᱷᱟᱱ ᱛᱷᱚᱲᱟ ᱚᱱᱟ ᱫᱟᱜᱮᱫ ᱛᱮ ᱠᱟᱹᱴᱤᱡ ᱞᱮᱴ ᱧᱚᱜ ᱠᱟᱱᱟ᱾
ᱨᱮᱥᱚ ᱧᱮᱞ ᱞᱮᱠᱷᱟᱱ ᱱᱚᱵᱟ ᱫᱟᱜ ᱦᱚᱛᱮᱛ ᱛᱮ ᱠᱟᱹᱴᱤᱡ ᱞᱮᱴ ᱧᱚᱜ ᱠᱟᱱᱛᱮ᱾ ᱟᱯᱷᱚᱨ ᱠᱚᱦᱚᱸ ᱵᱟᱞᱮ ᱛᱩᱜ ᱱᱚᱜ ᱠᱟᱫᱟ᱾ ᱠᱷᱮᱛ ᱠᱚᱦᱚ ᱯᱟᱲᱟᱜ ᱦᱩᱭ ᱠᱟᱱ ᱛᱟᱦᱮᱸ ᱠᱤᱪᱷᱩ ᱯᱚᱨᱮ ᱜᱮ ᱦᱟᱜ ᱨᱚᱦᱚᱭ ᱠᱚ ᱮᱦᱚᱵ ᱦᱩᱭᱩᱜᱼᱟ᱾ ᱟᱨ ᱜᱚᱝᱠᱮ ᱟᱯᱮᱥᱮᱫ ᱫᱟᱜ ᱠᱚ ᱪᱮᱫ ᱞᱮᱠᱟ ᱦᱩᱭᱩᱜ ᱠᱟᱱᱟ ᱥᱮ ᱵᱟᱝ?
ᱫᱟᱜ ᱫᱚ ᱵᱟᱝ ᱦᱩᱭ ᱠᱟᱱᱟ ᱟᱭᱢᱟ ᱫᱤᱱ ᱜᱮ ᱦᱩᱭᱱᱟ ᱵᱟᱝ ᱦᱩᱭ ᱠᱟᱱᱟ ᱵᱟᱨ ᱢᱟᱦᱟ ᱞᱮᱠᱟ ᱦᱩᱭᱱᱟ᱾ ᱫᱟᱜ ᱜᱮ ᱵᱟᱭ ᱫᱟᱜ ᱠᱟᱫᱟ᱾ ᱟᱨ ᱚᱱᱛᱮ ᱫᱚ ᱪᱮᱫ ᱞᱮᱠᱟ ᱡᱮ ᱫᱟᱜ ᱮ, ᱫᱟᱜ ᱮ ᱜᱮᱭᱟᱭ ᱥᱮ ᱵᱟᱭ ᱫᱟᱜ ᱮᱫᱟ ᱚᱱᱛᱮ? ᱜᱚᱝᱠᱮ ᱟᱸᱡᱚᱢᱚᱜ ᱠᱟᱱᱟ ᱥᱮ ᱵᱟᱝ?
ᱵᱟᱨᱚ ᱵᱟᱡᱮ ᱫᱟᱜ ᱞᱮᱫ
ᱚ ᱱᱤᱫᱟᱹ? ᱚ
ᱢᱮᱱᱠᱷᱟᱱ ᱤᱱᱠᱟᱹ ᱫᱚ ᱵᱟᱝᱼᱟᱱᱟ ᱠᱟᱹᱴᱤᱡ ᱯᱷᱚᱞ ᱧᱚᱜ ᱜᱮᱭᱟ᱾ ᱟᱸᱭ ᱥᱮᱛᱟᱜ ᱢᱟ ᱵᱟᱭ ᱫᱟᱜ ᱭᱮᱠ᱾
ᱛᱟᱦᱚᱞᱮ ᱜᱚᱝᱠᱮ ᱚᱠᱟᱨᱮ ᱢᱮᱱᱟᱜ ᱵᱤᱱᱟ ᱵᱟᱹᱭᱦᱟᱹᱲ ᱨᱮ ᱢᱮᱱᱟᱜ ᱵᱤᱱᱟ ᱥᱮ ᱚᱲᱟᱜ ᱨᱮ ᱢᱮᱱᱟᱜ ᱵᱤᱱᱟ?
ᱥᱚᱵᱡᱤ ᱠᱚᱫᱚ
ᱢᱮᱱᱫᱟᱞᱤᱧ ᱠᱷᱮᱛ ᱨᱮ ᱢᱮᱱᱟᱜ ᱵᱤᱱᱟ ᱥᱮ ᱚᱲᱟᱜ ᱨᱮ ᱢᱮᱱᱟᱜ ᱵᱤᱱᱟ?
ᱪᱮᱫ ᱞᱮᱠᱟᱜᱼᱟ ᱠᱟᱱᱟ? ᱜᱚᱰᱟ ᱥᱮᱫ ᱨᱮ ᱢᱮᱱᱟᱜ ᱟᱠᱟᱜ ᱞᱤᱧᱟ᱾
ᱟᱨ ᱚᱱᱛᱮ ᱫᱚ ᱩᱴ ᱠᱚᱫᱚ ᱚᱢᱚᱱᱚᱜ ᱠᱟᱱᱟ ᱥᱮ ᱵᱟᱝ?
ᱚᱱᱛᱮ ᱜᱮ ᱪᱟᱞᱟᱣ ᱦᱩᱭᱩᱜᱼᱟ ᱾ ᱦᱮᱸ ᱜᱚᱝᱠᱮ ᱩᱫ ᱠᱚ ᱢᱟ ᱧᱮᱞ ᱞᱮᱠᱟᱱᱟ ᱚᱢᱚᱱ ᱢᱟ ᱚᱢᱚᱱᱚᱜ ᱠᱟᱱ ᱜᱮᱭᱟ ᱠᱚᱱᱠᱤ ᱟᱫᱚ ᱠᱟᱹᱴᱤᱡ ᱱᱚᱣᱟ ᱫᱟᱜ ᱵᱟᱭ ᱫᱟᱜᱮᱫ ᱛᱮ ᱩᱫ ᱠᱚᱫᱚ ᱵᱟᱝ ᱚᱢᱚᱱᱚᱜ ᱠᱟᱱᱟ᱾
ᱦᱚᱸ
ᱟᱯᱮ ᱥᱮᱱ ᱫᱚ ᱪᱮᱫ ᱞᱮᱠᱟ ᱚᱱᱛᱮ ᱫᱚ?
ᱟᱞᱮ ᱥᱮᱡ ᱫᱚ ᱚᱢᱚᱱ ᱫᱚ ᱚᱢᱚᱱᱚᱜ ᱠᱟᱱ ᱜᱮᱭᱟ ᱟᱫᱚ ᱵᱤᱨ ᱩᱫ ᱠᱚᱫᱚ ᱚᱢᱚᱱᱚᱜ ᱠᱟᱱ ᱜᱮᱭᱟ᱾
ᱟᱪᱪᱷᱟ ᱦᱚᱭ
ᱚᱱᱟ ᱠᱚ ᱚᱢᱚᱱᱚᱜ ᱠᱟᱱ ᱜᱮᱭᱟ᱾ ᱟᱨ ᱚᱱᱟ ᱵᱩᱥᱩᱵ ᱩᱫ ᱠᱚᱫᱚ ᱚᱢᱚᱱᱚᱜ ᱠᱟᱱᱟ᱾
ᱰᱷᱤᱨ ᱜᱮ ᱟᱨ ᱜᱚᱝᱠᱮ ᱟᱯᱮ ᱥᱮᱫ ᱫᱚ ᱱᱚᱣᱟ ᱫᱚ ᱥᱚᱵᱡᱤ ᱠᱚᱫᱚ ᱠᱚ ᱨᱚᱦᱚᱭ ᱵᱟᱲᱟᱭ ᱜᱮᱭᱟ ᱥᱮ ᱵᱟᱝ?
ᱦᱮᱸ ᱥᱚᱵᱽᱡᱤ ᱠᱚ ᱨᱚᱦᱚᱭ ᱜᱮᱭᱟ ᱠᱚ ᱱᱤᱛᱳ ᱦᱚᱸᱠᱚ ᱨᱚᱦᱚᱭ ᱠᱟᱜ ᱜᱮᱭᱟ᱾ ᱵᱮᱸᱜᱟᱲ ᱠᱚ ᱨᱚᱦᱚᱭ ᱠᱟᱫᱟ ᱢᱟᱹᱨᱤᱪ ᱠᱚ ᱨᱚᱦᱚᱭ ᱠᱟᱫᱟ, ᱚᱱᱟ ᱠᱟᱨᱞᱟ ᱠᱚᱠᱚ ᱨᱚᱦᱚᱭ ᱠᱟᱫᱟ᱾
ᱛᱚ ᱜᱚᱝᱠᱮ ᱟᱯᱮ ᱥᱮᱫ ᱫᱚ ᱱᱚᱝᱠᱟ ᱵᱚᱪᱷᱚᱨ ᱨᱮ ᱵᱟᱨ ᱫᱷᱟᱣ ᱯᱮ ᱪᱟᱥ ᱛᱟᱦᱮᱱᱟ ᱥᱮ ᱱᱚᱝᱠᱟ ᱢᱤᱫ ᱫᱷᱟᱣ ᱜᱮ?
ᱟᱞᱮ ᱱᱚᱛᱮ ᱫᱚ ᱵᱚᱪᱷᱚᱨ ᱨᱮ ᱢᱤᱫ ᱫᱷᱟᱣ ᱜᱮᱞᱮ ᱪᱟᱥ ᱛᱟᱦᱮᱱᱟ᱾ ᱟᱨ ᱱᱚᱱᱛᱮ ᱫᱚ ᱥᱮᱞᱳ ᱠᱚᱦᱚᱸ ᱵᱟᱹᱱᱩᱜᱼᱟ᱾ ᱚᱱᱟ ᱦᱚᱛᱮᱜ ᱛᱮ ᱟᱨ ᱠᱮᱱᱮᱞ ᱨᱮᱱᱟᱜ ᱫᱟᱜ ᱠᱚᱦᱚᱸ ᱵᱟᱞᱮ ᱧᱟᱢᱟ ᱟᱞᱮ ᱫᱚ᱾ ᱥᱮᱨᱢᱟ ᱫᱟᱜ ᱵᱷᱚᱨᱥᱟ ᱜᱮᱞᱮ ᱪᱟᱥ ᱛᱟᱦᱮᱱᱟ᱾
ᱦᱩᱸ ᱟᱞᱮᱦᱢᱟ ᱫᱟᱜ ᱞᱮ ᱪᱟᱥ ᱜᱮᱭᱟ ᱢ ᱤᱱᱠ ᱫᱚ ᱫᱟᱜ ᱵᱟᱹᱪᱩᱜ ᱠᱚᱣᱟ ᱛᱟᱞᱮ ᱪᱟᱥ ᱠᱩᱦᱚᱸ ᱠᱟᱹᱴᱤᱡ ᱠᱚᱢ ᱜᱮ ᱦᱩᱭᱩᱜ ᱛᱟᱭᱟ?
ᱚᱱᱠᱟ ᱨᱮᱦᱚᱸ ᱠᱟᱹᱴᱤᱡ ᱪᱟᱥ ᱜᱮᱭᱟᱞᱮ ᱚᱲᱟᱜ ᱫᱚ ᱡᱚᱢ ᱞᱟᱹᱜᱤᱫ ᱜᱮ ᱥᱚᱵᱡᱤ ᱠᱚᱨᱮ ᱟᱫᱚ ᱟ. ᱞᱩ ᱠᱚ ᱯᱤᱭᱟᱡ ᱠᱚ᱾ ᱟᱨ ᱥᱤᱛᱩᱝ ᱫᱚ ᱤᱭᱟᱹᱞᱮ ᱨᱚᱦᱚᱭ ᱜᱮᱭᱟ ᱛᱩᱵᱩᱡ ᱠᱚ᱾ ᱚᱱᱟ ᱠᱚᱫᱚ ᱯᱮ ᱨᱚᱦᱚᱭ ᱟᱞᱮ ᱫᱚ ᱵᱟᱝ ᱟᱞᱮ ᱥᱮᱫ ᱫᱚ
ᱛᱚᱨᱢᱩᱡᱽ ᱫᱚ ᱟᱞᱮ ᱥᱮᱫ ᱫᱚ ᱵᱟᱝᱠᱚ ᱨᱚᱦᱚᱭ ᱛᱟᱦᱮᱱᱟ᱾ ᱚᱱᱟ ᱛᱚᱨᱢᱩᱡᱽ ᱫᱚ ᱪᱮᱫ ᱞᱮᱠᱟ ᱠᱚ ᱨᱚᱦᱚᱭ ᱛᱟᱦᱮᱱᱟ? ᱛᱷᱚᱲᱟ ᱵᱮᱱ ᱞᱟᱹᱭ ᱞᱮᱠᱷᱟᱱᱡ ᱵᱷᱷᱟᱞᱤ ᱦᱩᱭ ᱠᱚᱜᱼᱟ᱾ ᱛᱨᱢᱩᱡᱽ ᱵᱟᱨᱮᱛᱮ᱾
ᱟᱫᱚ ᱜᱚᱝᱠᱮ ᱧᱮᱞ ᱞᱮᱠᱷᱟᱱ ᱚᱱᱟ ᱫᱚ ᱦᱟᱸᱜ ᱥᱤᱛᱩᱝ ᱫᱤᱱ ᱨᱚᱦᱚᱭᱟᱠᱚ᱾
ᱦᱮᱸ᱾
ᱡᱟᱦᱟᱸ ᱫᱚ ᱠᱟᱹᱴᱤᱡ ᱠᱟᱹᱴᱤᱡ ᱤᱭᱟᱹ ᱠᱚ ᱛᱟᱦᱮᱱᱟ ᱡᱟᱝ ᱠᱚ ᱛᱟᱦᱮᱱᱟ᱾ ᱚᱱᱟᱜᱮ ᱨᱚᱦᱚᱭ ᱠᱟᱛᱮ ᱫᱟᱨᱜᱼᱟ ᱫᱟᱨᱤᱭᱭ ᱟᱹᱧ ᱜᱮ᱾
ᱟᱱᱟᱜ ᱠᱚᱡ ᱜᱮ ᱦᱩᱭᱩᱜ ᱟ᱾
ᱟᱫᱚ ᱛᱚᱨᱢᱩᱡᱽ ᱫᱚ ᱚᱲᱟᱜ ᱨᱮᱱᱟᱜ ᱡᱟᱝ ᱜᱮ ᱥᱮ ᱡᱟᱝ ᱫᱚ ᱠᱤᱨᱤᱧ ᱦᱩᱭᱩᱜᱼᱟ?
ᱵᱟᱝ ᱜᱚᱝᱠᱮ ᱡᱟᱝ ᱫᱚ ᱢᱮᱱᱟᱜ ᱟᱠᱟᱜ ᱜᱮᱭᱟ ᱰᱤᱜ ᱜᱮ ᱢᱟᱱᱮ ᱞᱟᱦᱟ ᱨᱚᱦᱚᱭ ᱟᱠᱟᱫ ᱛᱮ ᱚᱱᱟ ᱡᱟᱝ ᱠᱚᱞᱮ ᱫᱚᱦᱚ ᱟᱠᱟᱫ ᱜᱮᱭᱟ ᱾ ᱚᱱᱟ ᱡᱟᱝ ᱪᱤᱠᱟ ᱞᱮ ᱤᱭᱟᱹᱭ ᱛᱟᱦᱮᱱᱟ ᱾ ᱢᱟᱱᱮ ᱠᱤᱨᱤᱧ ᱡᱟᱝ ᱛᱮᱫᱚ ᱵᱟᱞᱮ ᱨᱚᱦᱚᱭᱟ᱾
ᱚ ᱚᱱᱟ ᱥᱤᱛᱩᱝ ᱫᱤᱱ ᱜᱮᱛᱚ ᱠᱚ ᱨᱚᱦᱚᱭᱟ ᱥᱮ ᱵᱚᱨᱥᱟ?
ᱦᱳᱭ ᱵᱟᱝ ᱵᱟᱝ ᱥᱤᱛᱩᱝ ᱫᱤᱱ ᱜᱮ ᱮᱠᱷᱚᱱ ᱫᱚ ᱩᱥᱟᱹᱨᱟ ᱫᱚ ᱵᱟᱝ ᱦᱩᱭᱩᱜᱼᱟ᱾ ᱟᱫᱚ ᱵᱮᱥᱤ ᱫᱟᱜ ᱱᱟᱢ ᱞᱮᱠᱷᱟᱡ ᱮᱠᱷᱷᱟ ᱫᱚ ᱚᱱᱟ ᱫᱚ ᱦᱟᱸᱜ ᱪᱟᱵᱟ ᱞᱮ ᱞᱮᱠᱟ ᱪᱟᱵᱟᱜ-ᱟ ᱢᱟᱱᱮ᱾
ᱦ
ᱦᱮᱸ᱾
ᱟᱨ ᱛᱟᱦᱚᱞᱮ ᱦᱩᱲᱩ ᱨᱚᱦᱚᱭ ᱫᱚ ᱚᱱᱛᱮ ᱱᱚᱛᱮ ᱫᱚ ᱯᱩᱨᱟᱹᱣ ᱟᱠᱟᱱᱟ ᱥᱮ ᱪᱟᱹᱞᱩᱜ ᱠᱟᱱ ᱜᱮᱭᱟ?
ᱠᱚᱱᱳ ᱜᱚᱝᱠᱮ ᱦᱩᱲᱩ ᱨᱚᱦᱚᱭ ᱫᱚ ᱱᱚᱜᱚᱭ ᱢᱟ ᱦᱩᱭᱩᱜ ᱠᱟᱱ ᱜᱮᱭᱟ ᱦᱟᱸᱜ ᱫᱟᱜ ᱦᱚᱛᱮᱡ ᱛᱮ ᱮᱴᱠᱮ ᱴᱚᱲᱮᱜ ᱠᱟᱱ ᱛᱮ ᱦᱟᱸᱜ ᱟᱯᱟᱨ ᱠᱚ ᱛᱩᱫ ᱵᱟᱲᱟ ᱠᱟᱛᱮ ᱨᱚᱦᱚᱭ ᱦᱩᱭᱩᱜ ᱠᱟᱱ ᱜᱮᱭᱟ᱾ ᱛᱚ ᱜᱚᱝᱠᱮ ᱟᱯᱮ ᱥᱮᱫ ᱫᱚ ᱱᱚᱝᱠᱟ ᱠᱚ ᱨᱚᱦᱚᱭ ᱵᱟᱲᱟᱭ ᱜᱮᱭᱟ ᱥᱮ ᱵᱟᱱᱩᱜᱼᱟ᱾
ᱤᱭᱟᱹ ᱛᱩᱨᱢᱩᱡᱽ ᱵᱮᱸᱜᱟᱲ ᱠᱚᱠᱚ ᱨᱚᱦᱚᱭ ᱛᱟᱦᱮᱱ ᱜᱮᱭᱟ ᱾ ᱛᱚᱨᱢᱩᱡᱽ ᱫᱚ ᱵᱟᱝ ᱠᱚ ᱨᱚᱦᱚᱭᱟ ᱵᱮᱸᱜᱟᱲ ᱠᱚ ᱨᱚᱦᱚᱭᱟ ᱟᱨ ᱱᱤᱛᱚᱜ ᱫᱚ ᱵᱮᱜᱟᱲ ᱟᱨ ᱢᱟᱹᱨᱤᱪ ᱠᱚ ᱨᱚᱦᱚᱭ ᱟᱠᱟᱫᱟ ᱱᱚᱱᱛᱮ ᱫᱚ ᱜᱟᱰᱟ ᱫᱷᱟᱨᱮ ᱫᱷᱟᱨᱮ ᱛᱮ ᱾ ᱜᱟᱰᱟ ᱟᱲᱮ ᱠᱚᱨᱮᱮᱫ ᱫᱚ ᱵᱚᱨᱵᱷᱚᱴᱤ ᱠᱚ ᱠᱟᱨᱞᱟ ᱠᱚ ᱨᱚᱦᱚᱭ ᱠᱟᱫᱟ ᱾
ᱵᱮᱥ ᱜᱮ᱾
ᱦᱮ ᱸ᱾
ᱟᱨ ᱜᱚᱝᱠᱮ ᱥᱮᱫ ᱫᱚ ᱱᱚᱝᱠᱟ ᱤᱭᱟᱹ ᱯᱷᱩᱴᱵᱚᱞ ᱜᱟ ᱜᱟᱛᱤ ᱠᱚᱫᱚ ᱦᱩᱭ ᱵᱟᱲᱟᱜ ᱜᱮᱭᱟ ᱥᱮ ᱵᱟᱝ?
ᱦᱮᱸ ᱦᱩᱭᱩᱜ ᱜᱮᱭᱟ ᱟᱞᱮ ᱥᱮᱫ ᱯᱷᱩᱴᱵᱚᱞ ᱜᱟᱛᱮ ᱠᱚᱫᱚ ᱦᱩᱭᱩᱜ ᱜᱮᱭᱟ ᱟᱨ ᱱᱤᱛᱚᱜ ᱱᱮᱥ ᱫᱚ ᱱᱟᱥᱮᱱᱟᱜ ᱵᱟᱭ ᱵᱟᱭ ᱫᱟᱜ ᱡᱟᱹᱲᱤᱭᱟ ᱟᱠᱟᱫ ᱫᱚ ᱛᱮ ᱟᱞᱮᱥᱮᱫ ᱫᱚ ᱪᱟᱞᱩ ᱟᱠᱟᱱᱟ ᱾ ᱢᱮᱱ ᱜᱟᱛᱮᱜ ᱠᱟᱱ ᱜᱮᱭᱟ ᱠᱚ᱾
ᱟᱪᱷᱟ ᱮᱠᱷᱚᱱ ᱱᱮᱞ ᱥᱚᱵᱡᱤ ᱟᱨ ᱮᱠᱷᱚᱱ ᱫᱚ ᱥᱚᱵ ᱡᱟᱭᱜᱟ ᱞᱟᱜᱤᱫ ᱧᱮᱞ ᱞᱮᱠᱷᱟᱱ ᱫᱚ ᱠᱷᱮᱞᱟ ᱫᱚᱠᱚ ᱮᱛᱚᱦᱚᱵ ᱟᱜᱩᱭᱮᱫ ᱠᱟᱱᱟ ᱾
ᱦᱟᱸ᱾
ᱟ ᱜᱚᱝᱠᱮ ᱟᱯᱮ ᱥᱮᱫ ᱫᱚ ᱚᱱᱛᱮ ᱠᱷᱮᱞᱟ ᱠᱚ ᱦᱩᱭᱩᱜ-ᱟ, ᱛᱚ ᱪᱮᱫ ᱞᱮᱠᱟ ᱥᱤᱨᱯᱟᱹ ᱠᱚᱫᱚ ᱪᱮᱫ ᱞᱮᱠᱟ ᱯᱮ ᱫᱚᱦᱚᱭ ᱛᱟᱦᱮᱱᱟ?
ᱥᱤᱨᱯᱟᱹ ᱠᱚᱫᱚ ᱚᱱᱠᱟ ᱠᱟᱹᱴᱤᱡ ᱠᱟᱹᱴᱤᱡ ᱜᱚᱰᱟ ᱠᱚᱨᱮ ᱫᱚ ᱩᱱᱠᱩ ᱛᱟᱦᱮᱱᱟ ᱩᱱᱠᱩ ᱵᱚᱭᱞᱟ ᱠᱚ ᱯᱳᱞᱴᱨᱤ ᱠᱚ᱾ ᱟᱨ ᱱᱚᱱᱛᱮ ᱫᱚ ᱞᱟᱹᱴᱩ ᱞᱟᱹᱴᱩ ᱜᱮ ᱦᱩᱭᱩᱜ ᱠᱟᱱᱟ᱾ ᱠᱟᱹᱴᱤᱡ ᱟᱜ ᱫᱚ ᱠᱷᱩᱵ ᱠᱚᱢ ᱜᱮ ᱦᱩᱭᱩᱜ ᱠᱟᱱᱟ ᱾
ᱟᱪᱪᱷᱟ᱾
ᱚᱱᱛᱮ ᱫᱚ
ᱮᱠᱷᱚᱱ ᱫᱚ ᱱᱮᱞ ᱞᱮᱠᱷᱟᱡ ᱫᱚ ᱥᱚᱵ ᱡᱟᱭᱜᱟ ᱨᱮᱜᱮ ᱯᱚᱭᱥᱟ ᱜᱮᱠᱚ ᱫᱚᱦᱚᱭ ᱫᱟ ᱾
ᱦᱮᱸ ᱯᱚᱭᱥᱟ ᱠᱚ ᱫᱚᱦᱚᱭ ᱫᱟ ᱥᱚᱵᱽ ᱡᱟᱭᱜᱟ ᱨᱮ, ᱵᱟᱠᱷᱟᱡ ᱜᱤᱫᱽᱨᱟᱹ ᱦᱚᱸ ᱵᱟᱝ ᱠᱚ ᱦᱩᱭᱩᱜ ᱠᱟᱱᱟ, ᱴᱤᱢ ᱦᱚᱸ ᱵᱟᱝ ᱠᱚ ᱦᱩᱭᱩᱜ ᱠᱟᱱᱟ ᱾
ᱵᱟᱠᱷᱟᱡ ᱞᱟᱦᱟ ᱛᱮᱫᱚ ᱱᱮᱞ ᱞᱮᱠᱷᱟᱡ ᱵᱚᱭᱞᱟ ᱠᱚᱦᱚᱸ ᱥᱮ ᱥᱩᱠᱨᱤ ᱠᱚᱦᱚᱸ ᱠᱚ ᱫᱚᱦᱚᱭᱮᱜ ᱠᱚ ᱛᱮᱱᱟ ᱟᱹᱰᱤ
ᱦᱮ᱾
ᱮᱠᱷᱚᱱ ᱢᱟ ᱥᱚᱵ ᱯᱮ ᱥᱚᱵ ᱯᱚᱭᱥᱟ ᱛᱮ ᱢᱟ ᱠᱚ ᱠᱷᱮᱞᱟᱭᱮᱜ᱾
ᱱᱮᱛᱟᱨ ᱫᱚ ᱯᱚᱭᱥᱟ ᱛᱮᱜᱮ ᱟᱨ ᱵᱟᱝᱠᱟᱱ ᱜᱤᱫᱽᱨᱟᱹ ᱠᱚᱦᱚᱸ ᱵᱟᱝ ᱠᱚ ᱧᱟᱢᱚᱜ ᱠᱟᱱᱟ᱾ ᱟᱨ ᱜᱤᱫᱽᱨᱟᱹ ᱦᱚᱸ ᱱᱟᱥᱮᱱᱟᱜ ᱵᱷᱟᱹᱞᱤ ᱠᱚ ᱮᱱᱮᱡ ᱠᱟᱱ ᱠᱷᱟᱡ ᱜᱮ ᱠᱞᱟᱵᱽ ᱠᱚᱠᱚ ᱚᱨ ᱤᱫᱤᱭᱮᱫ ᱠᱚᱣᱟ᱾ ᱛᱟᱦᱚᱞᱮ ᱠᱷᱟᱱ ᱫᱚ ᱟᱨ ᱚᱱᱟ ᱠᱟᱹᱴᱤᱡ ᱠᱷᱮᱞ ᱠᱚᱫᱚ ᱟᱨ ᱵᱟᱝ ᱠᱚ ᱠᱷᱮᱞᱳᱜ ᱠᱟᱱᱟ ᱾ ᱟᱫᱚ ᱚᱱᱟ ᱛᱮ ᱠᱟᱹᱴᱤᱡ ᱠᱷᱮᱞ ᱠᱚᱦᱚᱸ ᱵᱟᱝ ᱠᱚ ᱡᱷᱤᱡ ᱫᱟ ᱾ ᱦᱮᱸ ᱥᱚᱵ ᱞᱟᱹᱴᱩ ᱞᱟᱹᱴᱩ ᱵᱚᱞ ᱜᱟᱛᱮ ᱠᱚᱜᱮ ᱦᱩᱭᱩᱜ ᱠᱟᱱᱟ᱾
ᱛᱟᱦᱞᱮ ᱟᱯᱮ ᱚᱱᱛᱮ ᱫᱚ ᱚᱠᱟ ᱡᱟᱭᱜᱟ ᱨᱮ ᱵᱷᱟᱞᱤ ᱦᱩᱭᱩᱜ ᱛᱮᱦᱱᱟ ᱞᱟᱹᱴᱩ?
ᱟᱞᱮ ᱱᱚᱛᱮ ᱦᱩᱭᱩᱜ ᱜᱮᱭᱟ ᱟᱹᱰᱤ ᱢᱟᱨᱟᱝ ᱢᱟᱨᱟᱝ ᱠᱷᱮᱞᱟ ᱠᱩᱜᱮ ᱦᱩᱭᱩᱜ ᱜᱮᱭᱟ ᱯᱟᱸᱪ ᱞᱟᱠᱷ ᱪᱷᱚ ᱞᱟᱠᱷ᱾
ᱟᱫᱚ ᱡᱚᱛᱚ ᱠᱷᱚᱱ ᱢᱟᱨᱟᱝ ᱫᱚ ᱚᱠᱟᱨᱮ ᱦᱩᱭᱩᱜ ᱠᱟᱱᱟ?
ᱡᱚᱛᱚ ᱠᱚ ᱢᱟᱲᱟᱝ ᱫᱚ ᱦᱩᱭᱩᱜ ᱜᱮᱭᱟ ᱫᱚᱢᱮ ᱡᱟᱭᱜᱟ ᱨᱮᱜᱮ᱾ ᱥᱚᱵ ᱡᱟᱭᱜᱟ ᱨᱤᱜᱤ ᱢᱤᱜ ᱨᱚᱠᱚᱢ ᱜᱮ ᱦᱩᱭᱩᱜ-ᱟ ᱢᱟᱱᱮ
ᱦᱩᱸ᱾
ᱟᱨ ᱱᱚᱝᱠᱟ ᱡᱩᱫᱤ ᱵᱷᱤᱲ ᱵᱟᱲᱟ ᱦᱳᱭᱳᱜ ᱠᱷᱟᱱ ᱫᱚ ᱱᱚᱰᱮ ᱫᱷᱟᱱᱵᱟᱫᱽ ᱨᱮ ᱦᱳᱭᱳᱜ ᱛᱟᱦᱮᱱ ᱜᱮᱭᱟ᱾
ᱦᱚᱸ ᱱᱤᱥᱚᱭ ᱵᱟᱝ ᱥᱮᱴ
ᱦᱮᱸ, ᱥᱚᱜᱮ ᱵᱮᱱ ᱟᱡᱚᱢ ᱠᱟᱜ ᱜᱮᱭᱟ ᱥᱮ?
ᱥᱚᱜᱮ ᱡᱤᱛ ᱯᱩᱨ, ᱥᱚᱜᱮᱡᱤᱛ ᱯᱩᱨ᱾ ᱵᱟᱠᱷᱟᱡ ᱱᱚᱸᱰᱮ ᱥᱟᱨᱡᱚᱢ ᱵᱮᱲᱟ ᱚᱱᱟ ᱠᱚᱨᱮ ᱦᱚᱸ ᱦᱩᱭᱩᱜ ᱜᱮᱭᱟ ᱟᱹᱰᱤ ᱢᱟᱨᱟᱝ ᱢᱟᱨᱟᱝ ᱠᱷᱮᱞᱟ᱾
ᱚ, ᱦᱮᱸ, ᱥᱟᱨᱡᱚᱢ ᱵᱮᱲᱟ ᱫᱚ ᱟᱸᱡᱚᱢ ᱫᱚ ᱟᱸᱡᱚᱢ ᱦᱩᱭ ᱠᱟᱱ ᱜᱮᱭᱟ, ᱯᱷᱳᱱ ᱠᱚᱨᱮ ᱦᱚᱸ ᱧᱮᱞ ᱵᱟᱲᱟ ᱦᱩᱭ ᱠᱟᱱᱟ᱾
ᱦᱳᱭ, ᱚᱱᱟ ᱠᱚᱨᱮ ᱟᱹᱰᱤ ᱢᱟᱨᱟᱝ ᱢᱟᱨᱟᱝ
ᱦᱩᱸ᱾
ᱟᱨ ᱜᱚᱢᱠᱮ ᱡᱚᱢ, ᱫᱟᱠᱟ ᱠᱚ ᱡᱚᱢ ᱠᱚᱫᱚ ᱛᱤᱨᱮ ᱦᱩᱭᱩᱜ ᱛᱮ?
ᱫᱟᱠᱟ ᱡᱚᱢ ᱫᱚ ᱦᱩᱭ ᱠᱟᱱᱟ, ᱥᱮᱛᱟᱜ ᱨᱮᱜᱮ ᱵᱟᱥᱠᱮᱭᱟᱜ ᱠᱟᱛᱮᱜ ᱜᱮ ᱠᱷᱮᱛ ᱥᱮᱫ ᱦᱮᱡ ᱦᱩᱭ‌ ᱠᱟᱱᱟ, ᱵᱟᱨᱭᱟ ᱯᱮᱭᱟ ᱢᱮᱱᱟᱜᱼᱟ ᱫᱟᱜ ᱠᱷᱮᱛ ᱠᱩ᱾ ᱚᱱᱟ ᱠᱚ ᱨᱚᱦᱚᱭ ᱠᱟᱛᱮ ᱡᱩᱫᱤ ᱟᱨᱚᱭ ᱫᱟᱜᱟᱭ ᱛᱟᱦᱚᱞᱮ ᱠᱷᱟᱡ ᱫᱚ ᱦᱩᱭᱩᱜᱼᱟ ᱟᱨ ᱵᱟᱠᱷᱟᱡ ᱫᱚ ᱵᱮᱥ ᱞᱮᱠᱟ ᱫᱚ ᱢᱩᱪᱟᱹᱫ᱾ ᱟᱨ ᱜᱟᱹᱪᱷᱤ ᱦᱚᱸ ᱦᱟᱲᱟᱢᱚᱜ ᱠᱟᱱᱟ, ᱟᱭᱢᱟ ᱫᱤᱱ ᱨᱮ ᱜᱤᱰᱤ ᱦᱩᱭ ᱠᱟᱱᱟ ᱦᱟᱱᱟ ᱡᱷᱮᱸᱴ ᱵᱚᱸᱜᱟ ᱨᱮᱱᱟᱜ ᱢᱩᱪᱟᱹᱫ ᱥᱮᱫ ᱨᱮ ᱜᱤᱰᱤᱭ ᱠᱟᱫᱟᱞᱮ᱾
ᱦᱳᱭ ᱚᱱᱟᱜᱮ ᱮᱠᱷᱚᱱᱳ ᱫᱟᱜ ᱦᱚᱸ ᱵᱟᱭ ᱫᱟᱜ ᱮᱜ ᱛᱮ ᱠᱟᱴᱤᱡ ᱪᱮᱫ ᱮᱢ ᱢᱮᱱᱟ ᱮᱠᱫᱚᱢ ᱪᱟᱥ ᱠᱟᱹᱢᱤ ᱠᱚᱦᱚᱸ ᱠᱟᱴᱤᱜ ᱞᱚᱜᱚᱱ ᱚᱢᱚᱱᱚᱜ ᱠᱟᱱᱟ᱾
ᱦᱮᱸ
ᱟᱯᱮ ᱥᱮᱫ ᱜᱚᱝᱠᱮ ᱪᱤᱫ ᱪᱤᱫ ᱛᱮᱯᱮ ᱥᱤᱪᱚᱭ ᱛᱟᱦᱮᱱᱟ ᱱᱚᱝᱠᱟ ᱴᱨᱟᱠᱴᱟᱨ ᱥᱮ ᱥᱮ ᱱᱚᱝᱠᱟ ᱜᱟᱹᱭ ᱰᱟᱝᱨᱟ ᱛᱮ?
ᱦᱮᱸ ᱰᱟᱝᱨᱟ ᱱᱟᱦᱮᱞ ᱛᱮᱦᱚᱸᱞᱮ ᱥᱤ ᱜᱮᱭᱟ ᱟᱫᱚ ᱱᱮᱥ ᱫᱚ ᱢᱤᱫ ᱫᱷᱟᱣ ᱛᱮᱭ ᱫᱟᱜ ᱠᱮᱫᱟᱭ ᱛᱚ ᱟᱫᱚ ᱵᱟᱹᱭᱦᱟᱹᱲ ᱨᱮᱫᱚ ᱟᱞᱮ ᱫᱚ ᱵᱤᱥᱮᱥ ᱫᱚ ᱞᱟᱴᱩ ᱞᱟᱴᱩ ᱠᱷᱮᱛ ᱠᱚ ᱢᱮᱱᱟᱜ ᱛᱮ ᱴᱨᱟᱠᱴᱟᱨ ᱛᱮᱜᱮᱞᱮ ᱥᱤᱭ ᱛᱟᱦᱮᱱᱟ᱾
ᱟᱪᱪᱷᱟ
ᱟᱨ ᱰᱟᱸᱝᱨᱤ ᱠᱚᱫᱚ ᱢᱮᱱᱟᱜ ᱫᱚ ᱢᱮᱱᱟᱜ ᱠᱚᱣᱟ ᱟᱫᱚ ᱵᱟᱹᱫᱽ ᱠᱚᱞᱮ ᱯᱟᱲᱟᱜ ᱠᱟᱫᱟ ᱚᱱᱠᱟ ᱥᱚᱠᱲᱟ ᱠᱚᱞᱮ ᱯᱟᱲᱟᱜ ᱫᱚᱦᱚᱣ ᱠᱟᱫᱟ ᱛᱚ ᱡᱟᱦᱟᱸᱛᱤᱱᱟᱹᱜ ᱞᱮ ᱨᱚᱦᱚᱭ ᱠᱮᱫᱟ ᱚᱱᱟ ᱫᱚ ᱴᱟᱠᱴᱟᱨ ᱛᱮᱜᱮᱞᱮ ᱥᱤᱜ ᱪᱳᱣ ᱠᱟᱫᱟ
ᱦᱳᱭ ᱮᱠᱷᱚᱱ ᱫᱚ ᱧᱮᱞ ᱢᱮ ᱴᱨᱟᱠᱴᱟᱨ ᱛᱮᱜᱮ ᱠᱩ ᱥᱤᱭ ᱫᱟ ᱢᱟᱱᱮ ᱴᱟᱠᱴᱟᱨ ᱛᱮᱫᱚ ᱪᱮᱫ ᱥᱳᱢᱚᱭ ᱦᱚᱸ ᱠᱟᱴᱤᱡ ᱠᱚᱢ ᱜᱮ ᱡᱚᱢ ᱫᱟᱭ᱾ ᱢᱟᱱᱮ ᱞᱚᱜᱚᱱ ᱜᱮ ᱦᱩᱭ ᱫᱚᱜ ᱠᱟᱱᱟ
ᱟᱨ ᱦᱚᱲ ᱠᱚᱦᱚᱸ ᱠᱚ ᱟᱥᱠᱮᱛᱚᱜ ᱠᱟᱱᱟ ᱰᱟᱸᱝᱨᱤ ᱠᱚᱦᱚᱸ ᱠᱚ ᱟᱵᱚᱴ ᱠᱟᱱᱟ ᱱᱮᱛᱟᱨ ᱫᱚ᱾
ᱦᱳᱭ
ᱚᱱᱟ ᱦᱚᱛᱮᱡ ᱛᱮ ᱰᱟᱸᱝᱨᱤ ᱠᱚᱫᱚ ᱵᱟᱝ ᱠᱚ ᱟᱵᱚᱴ ᱠᱟᱱᱟ ᱟᱵᱚ ᱦᱚᱲ ᱠᱚᱜᱮ ᱵᱟᱵᱚᱱ ᱥᱚᱢᱚᱭ ᱨᱮ ᱵᱟᱵᱚᱱ ᱡᱚᱲᱟᱣᱮᱫ ᱠᱚᱛᱮ ᱩᱱᱠᱩ ᱠᱚᱦᱚᱸ ᱠᱚ ᱛᱷᱚᱲᱟ ᱠᱚ ᱟᱵᱚᱴᱚᱜ ᱠᱟᱱᱟ
ᱦᱳᱭ ᱚᱱᱟ ᱦᱚᱸ ᱮᱠᱷᱚᱱ ᱫᱚ ᱴᱨᱟᱠᱴᱟᱨ ᱠᱚ ᱦᱮᱡ ᱠᱟᱱ ᱛᱮ ᱦᱚᱲ ᱠᱚᱦᱚᱸ ᱟᱹᱰᱤ ᱥᱩᱵᱤᱫᱷᱟ ᱜᱮ ᱢᱟᱱᱮ ᱟᱹᱰᱤ ᱞᱚᱜᱚᱱ ᱞᱚᱜᱚᱱ ᱠᱚ ᱥᱤ ᱥᱤ ᱜᱚᱫᱟ ᱩᱱᱟᱹᱜ ᱮᱠᱴᱩ ᱥᱩᱢᱳᱭ ᱦᱚᱸ ᱵᱟᱝ ᱞᱟᱜᱟᱜ ᱠᱟᱱᱛᱮ ᱴᱷᱤᱠ ᱜᱮ